ᱦᱮᱸ ᱨᱚᱲ ᱟᱸᱡᱚᱢᱚᱜ ᱠᱟᱱᱟ ᱜᱚᱝᱠᱮ
ᱦᱮᱸ ᱫᱟ ᱟᱸᱡᱚᱢᱚᱜ ᱟᱸᱡᱚᱢᱚᱜ ᱠᱟᱱᱟ ᱨᱚᱲ᱾
ᱫᱚᱢᱮ ᱜᱮ।
ᱦᱩᱸ ᱢᱮᱱᱫᱟᱹᱧ ᱫᱟ ᱪᱮᱫ ᱤᱭᱟᱹ ᱪᱮᱫ ᱵᱟᱨᱮᱛᱮ ᱜᱟᱞᱢᱟᱨᱟᱣ ᱛᱟᱦᱮ ᱞᱮᱱᱠᱷᱟᱱ ᱪᱮᱦᱮᱨᱟᱢ ᱤ ᱪᱮᱫ ᱵᱟᱨᱮ ᱛᱮ ᱜᱟᱞᱢᱟᱨᱟᱣ ᱞᱮᱱᱠᱷᱟᱱ ᱪᱮᱦᱮᱨᱟ ᱚᱱᱠᱟ ᱪᱮᱦᱮᱨᱟᱢ ᱧᱚᱜ ᱮᱢ ᱵᱩᱡᱽ ᱠᱮᱭᱟ᱾
ᱟᱪᱪᱷᱟ ᱟᱫᱚ ᱱᱟᱦᱟᱸᱜ ᱪᱮᱫ ᱠᱚ ᱚᱱᱠᱟ ᱟᱹᱰᱤᱢ ᱜᱟᱞᱢᱟᱨᱟᱣᱟ ᱢᱤᱫ ᱵᱟᱨᱭᱟ ᱠᱟᱨᱚᱱ ᱤᱧ ᱱᱟᱦᱟᱸᱜ ᱟᱹᱰᱤ ᱜᱟᱭ ᱜᱤᱧ ᱜᱟᱞᱢᱟᱨᱟᱣ ᱠᱟᱜᱼᱟ ᱡᱮᱞᱮᱠᱟ ᱪᱟᱥᱵᱟᱥ ᱤᱫᱤ ᱠᱟᱛᱮᱜ ᱥᱟᱶᱛᱮ ᱱᱚᱣᱟ ᱠᱚ ᱱᱟᱜ ᱟᱹᱰᱤ ᱜᱟᱱ ᱜᱮ ᱛᱟᱦᱚᱞᱮ ᱚᱱᱠᱟᱱᱟᱜ ᱪᱮᱫ ᱤᱫᱤ ᱠᱟᱛᱮ ᱜᱟᱞᱢᱟᱨᱟᱣ ᱦᱩᱭᱩᱜᱼᱟ᱾
ᱦᱩᱸ ᱱᱚᱜᱼᱚᱭ ᱛᱟᱦᱚᱞᱮ ᱤᱧᱤᱧ ᱞᱟᱹᱭ ᱫᱟ ᱛᱟᱦᱚᱞᱮ ᱟᱸᱡᱚᱢ ᱢᱮ ᱢᱮᱱᱫᱟᱹᱧ ᱟᱵᱚᱨᱮᱱ ᱤᱭᱟᱹ ᱠᱚ ᱠᱷᱮᱞ ᱫᱤᱠ ᱫᱤᱭᱮ ᱡᱚᱛᱚ ᱡᱤᱱᱤᱥ ᱨᱮᱱᱟᱜ ᱜᱮ ᱢᱤᱫᱴᱮᱜ ᱵᱮᱥ ᱦᱚᱸ ᱢᱮᱱᱟᱜᱼᱟ ᱢᱤᱫᱴᱮᱜ ᱵᱟᱹᱲᱤᱡ ᱫᱤᱠ ᱦᱚᱸ ᱢᱮᱱᱟᱜᱼᱟ ᱛᱚ ᱛᱟᱦᱮᱞᱮ ᱠᱷᱮᱞ ᱠᱷᱮᱞ ᱫᱤᱠ ᱫᱤᱭᱮ ᱠᱟᱹᱴᱤᱡ ᱜᱟᱞᱢᱟᱨᱟᱣ ᱞᱮᱱᱠᱷᱟᱱ ᱪᱮᱫ ᱵᱮᱥ ᱢᱮᱱᱟᱜᱼᱟ ᱠᱷᱮᱞ ᱫᱤᱠ
ᱦᱮᱸ ᱦᱮᱸ ᱱᱚᱣᱟ ᱦᱚᱸ ᱟᱹᱰᱤ ᱱᱟᱯᱟᱭ ᱠᱟᱛᱷᱟ ᱜᱮ ᱠᱟᱱᱟ ᱪᱮᱫᱟᱜ ᱥᱮ ᱠᱷᱮᱞ ᱫᱤᱠ ᱤᱫᱤ ᱠᱟᱛᱮ ᱟᱫᱚ ᱱᱦᱟᱸᱜ ᱢᱤᱫᱴᱮᱱ ᱦᱚᱸ ᱜᱟᱞᱢᱟᱨᱟᱣ ᱟᱹᱣᱨᱤ ᱦᱩᱭᱩᱜᱼᱟ ᱟᱢ ᱢᱤᱫ ᱱᱟᱯᱟᱭ ᱢᱤᱫᱴᱮᱱ ᱮᱸ ᱮᱸ ᱴᱯᱤᱠ ᱥᱟᱛᱟᱢ ᱮᱢ ᱥᱟᱵᱨᱟᱠᱟᱵ ᱟᱠᱟᱫᱟ ᱱᱟᱦᱟᱸᱜ
ᱦᱩᱸ ᱦᱩᱸ ᱥᱟᱛᱟᱢ ᱛᱚ ᱠᱷᱮᱞ ᱫᱤᱠ ᱫᱤᱭᱮ ᱤᱧ ᱢᱮᱱᱫᱟ ᱢᱟᱱᱮ ᱪᱮᱫ ᱞᱮᱠᱟ ᱟᱵᱚ ᱥᱟᱱᱛᱟᱲ ᱠᱚ ᱟᱵᱚ ᱫᱚ ᱠᱷᱮᱞ ᱜᱮᱛᱚ ᱥᱚᱵ ᱥᱚᱢᱚᱭ ᱢᱟᱨᱟᱝ ᱨᱮᱵᱚᱱ ᱫᱚᱦᱚᱭᱟ ᱟᱨ ᱟᱵᱚᱣᱟᱜ ᱦᱚᱲᱢᱚ ᱨᱮᱫᱚ ᱫᱟᱲᱮ ᱦᱚᱸ ᱩᱱᱟᱹᱜ ᱜᱮ ᱢᱮᱱᱟᱜᱼᱟ ᱵᱟᱝ ᱦᱤᱞᱳᱜ ᱟᱵᱚ ᱡᱚᱛᱚ ᱤᱭᱟᱹ ᱠᱷᱚᱱᱟᱜ ᱜᱮ ᱟᱵᱚ ᱵᱟᱝ ᱦᱚᱞᱳ ᱯᱷᱩᱴᱵᱚᱞ ᱫᱚ ᱟᱵᱚ ᱡᱚᱛᱚ ᱠᱷᱚᱱᱟᱜ ᱪᱮᱦᱨᱟ ᱜᱮᱵᱚᱱ ᱠᱩᱥᱤᱭᱟᱜᱼᱟ᱾ ᱛᱚ ᱚᱱᱟ ᱫᱤᱠ ᱨᱮᱱᱟᱜ ᱛᱚ ᱟᱹᱰᱤ ᱠᱤᱪᱷᱩ ᱛᱚ ᱢᱮᱱᱟᱜᱼᱟ ᱵᱮᱥ ᱦᱚᱸ ᱢᱮᱱᱟᱜᱼᱟ ᱵᱟᱲᱤᱡ ᱦᱚᱸ ᱢᱮᱱᱟᱜᱼᱟ᱾ ᱟᱨ ᱯᱷᱩᱴᱵᱚᱞ ᱠᱷᱮᱞ ᱨᱮᱫᱚ ᱟᱰᱤ ᱮᱢᱚᱱ ᱦᱚᱸ ᱚᱲᱟᱜ ᱦᱚᱲ ᱠᱚ ᱛᱟᱦᱮᱸᱱᱟ ᱟᱵᱚᱨᱮᱱ ᱜᱚᱜᱚ ᱟᱭᱳᱼᱵᱟᱵᱟ ᱛᱟᱠᱚ ᱠᱚ ᱛᱟᱦᱮᱱᱟ᱾ ᱡᱮ ᱢᱮᱱᱟᱠᱚ ᱯᱷᱩᱴᱵᱚᱞ ᱠᱷᱮᱞ ᱫᱚ ᱵᱮᱥ ᱦᱚᱸ ᱵᱮᱥᱟ ᱵᱟᱢ ᱵᱮᱥᱟ ᱯᱷᱩᱴᱵᱚᱞ ᱠᱷᱮᱹᱞ ᱫᱚ ᱟᱨ ᱯᱷᱩᱴᱵᱚᱞ ᱠᱷᱮᱞ ᱠᱟᱛᱮᱫ ᱫᱚ ᱪᱮᱫ ᱦᱚᱸ ᱵᱟᱢ ᱦᱩᱭ ᱫᱟᱲᱮᱭᱟᱜᱼᱟ᱾ ᱱᱚᱣᱟ ᱠᱚ ᱫᱤᱠ ᱫᱤᱭᱮ ᱟᱢ ᱪᱮᱫ ᱮᱢ ᱤᱭᱟᱹ ᱢᱮᱱ ᱞᱟᱹᱜᱤᱫᱚᱜ ᱠᱟᱱᱟ᱾
ᱟᱹᱰᱤ ᱱᱟᱯᱟᱭ ᱜᱮᱢ ᱞᱟᱹᱭ ᱠᱟᱜᱼᱟ ᱥᱟᱨᱤᱜᱮ ᱯᱷᱩ ᱵᱚᱞ ᱫᱚ ᱡᱩᱫᱤ ᱯᱷᱩᱞᱵᱚᱞ ᱠᱟᱛᱷᱟᱢ ᱞᱟᱹᱭᱟ ᱱᱚᱣᱟ ᱜᱚᱞ ᱨᱮ ᱡᱟᱦᱟᱸ ᱨᱮᱜᱮ ᱯᱷᱩᱵᱚᱞ ᱦᱩᱭᱩᱜ ᱠᱷᱮᱞ ᱦᱩᱭᱩᱜᱼᱟ ᱚᱸᱰᱮ ᱡᱷᱚᱛᱚ ᱴᱤᱢ ᱨᱮᱜᱮ ᱥᱟᱱ ᱛᱟᱲ ᱜᱮᱢ ᱧᱟᱢ ᱠᱚᱣᱟ ᱡᱟᱹᱥᱛᱤ ᱞᱮᱠᱟ ᱜᱮ ᱦᱮᱸ ᱥᱮ ᱜᱟᱨᱚ ᱡᱚᱱ ᱨᱮ ᱫᱚᱥ ᱡᱚᱱ ᱜᱮ ᱥᱟᱱᱛᱟᱞ ᱛᱚ ᱥᱟᱹᱨᱤ ᱜᱮ ᱟᱵᱚ ᱥᱟᱱᱛᱟᱲ ᱟᱹᱰᱤ ᱯᱷᱩᱴᱵᱚᱞ ᱱᱟᱯᱟᱭ ᱜᱮᱠᱚ ᱠᱷᱮᱞᱟ ᱢᱮᱱᱠᱷᱟᱱ ᱮᱸ ᱠᱷᱮᱞ ᱨᱮ ᱧᱮᱞ ᱠᱟᱱᱟ ᱟᱵᱚ ᱫᱚ ᱱᱟᱦᱟᱜ ᱱᱚᱣᱟ ᱞᱟᱛᱟᱨ ᱠᱚᱨᱮ ᱜᱮ ᱵᱮᱥᱤ ᱠᱷᱮᱞ ᱢᱟᱱᱮ ᱞᱟᱛᱟᱨ ᱞᱮᱵᱮᱞ ᱨᱮᱱᱟᱜ ᱡᱟᱦᱟᱸ ᱠᱷᱮᱞ ᱟᱨ ᱢᱤᱫᱴᱮᱱ ᱫᱚ ᱦᱩᱭᱩᱜ ᱠᱟᱱᱟ ᱡᱟᱦᱟᱸ ᱫᱚ ᱠᱞᱟᱵᱽ ᱠᱚ ᱨᱮᱱᱟᱜ ᱠᱷᱮᱞ ᱢᱟᱨᱟᱝ ᱢᱟᱨᱟᱝ ᱠᱷᱮᱞ ᱦᱚᱜᱚᱼᱱᱟ ᱠᱷᱮᱞ ᱠᱚᱨᱮ ᱫᱚ ᱱᱟᱜ ᱵᱟᱵᱚᱱ ᱥᱮᱴᱮᱨ ᱫᱟᱲᱮᱭᱟᱜ ᱠᱟᱱᱟ
ᱦᱩᱸ
ᱦᱮᱸ ᱥᱮ
ᱦᱩᱸ
ᱤᱧ ᱟᱹᱰᱤᱴᱟᱜ ᱜᱤᱧ ᱧᱮᱞ ᱟᱠᱟᱫᱟ ᱟᱫᱚ ᱱᱚᱣᱟ ᱛᱟᱭᱚᱢ ᱨᱮ ᱧᱮᱞ ᱦᱩᱭ ᱟᱠᱟᱱᱟ ᱟᱵᱚ ᱡᱩᱫᱤ ᱱᱟᱯᱟᱭ ᱵᱚᱱ ᱠᱷᱮᱞ ᱫᱟᱲᱮᱜ ᱜᱮᱭᱟ ᱛᱚ ᱟᱵᱚ ᱚᱱᱟ ᱮᱴᱟᱜ ᱡᱟᱦᱟᱸᱭ ᱜᱤᱫᱽᱨᱟᱹ ᱠᱩᱧ ᱧᱮᱞ ᱟᱠᱟᱫ ᱠᱚᱣᱟ ᱫᱤᱠᱩ ᱜᱤᱫᱽᱨᱟᱹ ᱠᱚ ᱱᱩᱠᱩ ᱫᱚ ᱦᱟᱸᱜ ᱫᱤᱱᱟᱹᱢ ᱫᱤᱱ ᱜᱮ ᱯᱨᱟᱠᱴᱤᱥ ᱟᱠ ᱠᱚ ᱡᱚᱢ ᱧᱩᱭᱟ ᱠᱚ ᱵᱷᱟᱞᱮ ᱵᱷᱟᱞᱮ ᱱᱚᱝᱠᱟ ᱠᱟᱛᱮᱜ ᱚᱱᱠᱟ ᱠᱞᱟᱵ ᱢᱮᱞᱟᱯ ᱠᱚᱨᱮ ᱢᱮᱱᱠᱷᱟᱱ ᱟᱢ ᱫᱮᱠᱳ ᱜᱤᱫᱽᱨᱟᱹᱢ ᱧᱮᱞ ᱠᱚᱣᱟ ᱟᱹᱰᱤ ᱠᱚᱢ ᱜᱮᱠᱚ ᱠᱷᱮᱞᱟ ᱯᱷᱩᱴᱵᱚᱞ ᱟᱹᱰᱤ ᱠᱚᱢ ᱜᱤᱫᱽᱨᱟᱹ ᱢᱮᱱᱟᱜ ᱠᱚᱣᱟ
ᱢᱮᱱᱠᱷᱟᱱ ᱡᱟᱦᱟᱸᱭ ᱠᱚ ᱠᱷᱮᱞ ᱠᱟᱱᱟ ᱠᱚ ᱩᱱᱠᱩ ᱵᱮᱥᱤᱨ ᱵᱷᱟᱜᱽ ᱜᱮ ᱱᱚᱝᱠᱟ ᱟᱹᱰᱤ ᱢᱟᱨᱟᱝ ᱧᱚᱜ ᱴᱷᱟᱶ ᱤᱧ ᱪᱟᱞᱟᱜ ᱢᱟ ᱱᱚᱝᱠᱟ ᱠᱚ ᱪᱮᱥᱴᱟᱭ ᱮᱫᱟ ᱢᱮᱱᱠᱷᱟᱱ ᱟᱵᱚ ᱥᱟᱱᱛᱟᱲ ᱫᱚ ᱞᱟᱛᱟᱨ ᱠᱚᱨᱮ ᱠᱷᱮᱞ ᱠᱟᱱᱟ ᱠᱷᱮᱞ ᱠᱟᱛᱮᱜ ᱚᱱᱟ ᱯᱟᱹᱣᱨᱟᱹ ᱦᱟᱺᱰᱤ ᱠᱚ ᱧᱩᱭᱮᱫᱟ ᱡᱟᱦᱟᱸᱛᱮ ᱟᱵᱚᱣᱟᱜ ᱟᱨᱚ ᱦᱚᱲ ᱩᱡᱟᱹᱲᱚᱜ ᱠᱟᱱᱟ ᱢᱮᱱᱠᱷᱟᱱ ᱢᱤᱫᱴᱮᱱ ᱠᱞᱟᱵᱽ ᱨᱤᱧ ᱪᱟᱞᱟᱜᱼᱟ ᱠᱞᱟᱵᱽ ᱨᱮ ᱴᱨᱟᱭᱟᱞ ᱤᱧ ᱮᱢᱟ ᱱᱚᱜᱱᱟ ᱠᱚᱫᱚ ᱵᱟᱠᱚ ᱪᱮᱥ ᱪᱮᱥᱴᱟᱭᱫᱟ ᱥᱮ ᱪᱮᱫ ᱞᱮᱠᱟ ᱠᱟᱛᱮᱜ ᱚᱸᱰᱮᱧ ᱪᱟᱞᱟᱣ ᱫᱟᱲᱮᱭᱟᱜᱼᱟ ᱚᱱᱟ ᱠᱚ ᱱᱟᱜ ᱵᱟᱠᱚ ᱤᱭᱟᱹ ᱩᱱᱟᱹᱜ ᱵᱟᱰᱟᱭ ᱦᱚᱸ ᱱᱟᱜ ᱵᱟᱹᱱᱩᱜ ᱛᱟᱠᱚᱣᱟ
ᱚᱱᱠᱟ ᱜᱮ ᱥᱟᱹᱨᱤ ᱜᱮ ᱟᱨ ᱯᱷᱩᱴᱵᱚᱞ ᱠᱷᱮᱞ ᱫᱚ ᱟᱹᱰᱤ ᱱᱟᱯᱟᱭ ᱢᱤᱫᱴᱮᱱ ᱠᱷᱮᱞ ᱠᱟᱱᱟ ᱪᱮᱫᱟᱜ ᱥᱮ ᱱᱚᱣᱟᱛᱮ ᱟᱵᱚᱣᱟᱜ ᱮ ᱦᱚᱲᱢᱚ ᱦᱚᱸ ᱟᱹᱰᱤ ᱵᱮᱥ ᱮ ᱫᱚᱦᱚᱭᱟ ᱢᱚᱱᱮ ᱦᱚᱸ ᱵᱮᱥ ᱛᱟᱦᱮᱸᱱᱟ ᱚᱱᱠᱟ ᱢᱟ ᱟᱫᱚ ᱱᱟᱜ ᱟᱢ ᱠᱟᱹᱴᱤᱡ ᱞᱟᱹᱭ ᱥᱟᱰᱮ ᱞᱮᱢ ᱛᱟᱨᱯᱚᱨᱮ ᱤᱧ ᱟᱨᱚᱧ ᱞᱟᱹᱭᱟ ᱱᱟᱜ
ᱦᱩᱸ ᱟᱵᱚᱣᱟᱜ ᱛᱚ ᱧᱮᱞ ᱢᱮ ᱯᱷᱩᱴᱵᱚᱞ ᱠᱷᱮᱞ ᱫᱚ ᱥᱚᱵ ᱥᱚᱢᱚᱭ ᱫᱟᱲᱮ ᱨᱮᱱᱟᱜ ᱠᱷᱮᱞ ᱠᱟᱱᱟ ᱟᱨ ᱦᱟᱞᱠᱟ ᱠᱟᱹᱴᱤᱡ ᱤᱡ ᱵᱩᱫᱽᱫᱷᱤ ᱟᱵᱚ ᱫᱟᱲᱮ ᱢᱟᱛᱚ ᱢᱮᱱᱟᱜ ᱛᱟᱵᱚᱱ ᱜᱮᱭᱟ ᱟᱨ ᱵᱩᱫᱽᱫᱷᱤ ᱠᱟᱹᱴᱤᱡ ᱢᱮᱱᱟᱜ ᱜᱮᱭᱟ ᱟᱨ ᱟᱢ ᱡᱟᱦᱟᱸ ᱞᱮᱠᱟᱢ ᱢᱮᱱ ᱠᱮᱫ ᱫᱟᱫᱟ ᱚᱱᱟ ᱫᱚ ᱯᱮᱠᱴᱤᱥ ᱨᱮ ᱛᱟᱦᱮᱸ ᱞᱮᱱᱠᱷᱟᱱ ᱜᱮ ᱫᱤᱱ ᱫᱤᱱ ᱛᱮ ᱦᱩᱭ ᱜᱚᱫᱚᱜᱼᱟ ᱠᱷᱮᱞ ᱠᱚᱫᱚ ᱠᱳᱱᱳ ᱡᱤᱱᱤᱥ ᱦᱚᱛᱚ ᱦᱩᱴᱢᱟᱨᱤ ᱛᱮᱫᱚ ᱵᱟᱝ ᱦᱩᱭᱩᱜᱼᱟ ᱟᱢ ᱪᱮᱦᱨᱟ ᱚᱱᱟ ᱢᱤᱫᱴᱟᱝ ᱫᱤᱠ ᱫᱤᱭᱮ ᱠᱩᱨᱩᱢᱩᱴᱩ ᱠᱟᱛᱮᱫ ᱞᱟᱜᱟᱣ ᱛᱟᱦᱮᱸᱱ ᱞᱟᱜᱟᱣ ᱢᱮᱭᱟ ᱛᱚᱵᱮ ᱟᱹᱱᱤᱡ ᱚᱱᱟ ᱡᱤᱱᱤᱥ ᱯᱚᱠᱠᱷᱮ ᱟᱢ ᱪᱮᱦᱨᱟ ᱧᱚᱜ ᱮᱢ ᱥᱮᱬᱟ ᱫᱟᱲᱮᱭᱟᱜᱼᱟ ᱥᱮ ᱪᱮᱫ ᱫᱟᱲᱮᱭᱟᱜ ᱟᱢ ᱛᱚ ᱚᱱᱟ ᱪᱮᱫ ᱠᱟᱛᱮᱫ ᱪᱮᱦᱨᱟ ᱧᱚᱜ ᱟᱢ ᱵᱚᱞᱮᱢ ᱠᱷᱮᱞᱳᱰ ᱫᱟᱲᱮᱭᱟᱜᱼᱟ ᱟᱨ ᱡᱟᱦᱟᱸ ᱞᱮᱠᱟᱢ ᱤᱭᱟᱹ ᱢᱮᱱ ᱠᱮᱫᱟ ᱟᱢ ᱡᱮ ᱯᱟᱹᱣᱨᱟᱹ ᱦᱟᱺᱰᱤ ᱧᱩ ᱦᱮᱸ ᱚᱱᱠᱟ ᱫᱚ ᱦᱩᱭ ᱟᱠᱟᱱ ᱜᱮᱭᱟ ᱟᱹᱰᱤ ᱨᱚᱠᱚᱢ ᱜᱮ ᱜᱷᱚᱴᱚᱱᱟ ᱦᱩᱭ ᱟᱠᱟᱱᱟ ᱟᱵᱚ ᱡᱮᱢᱚᱱ ᱤᱭᱟᱹ ᱞᱟᱛᱟᱨ ᱤᱭᱟᱹ ᱠᱚᱨᱮ ᱡᱟᱦᱟᱸ ᱤᱭᱟᱹ ᱠᱚ ᱯᱳᱞ ᱴᱨᱤ ᱠᱷᱮᱞ ᱠᱚ ᱦᱩᱭᱩᱜᱼᱟ ᱯᱳᱞᱴᱨᱤ ᱠᱷᱮᱞ ᱠᱚᱨᱮ ᱫᱚ ᱢᱟᱱᱮ ᱪᱮᱫ ᱞᱮᱠᱟ ᱦᱩᱭᱩᱜᱼᱟ ᱯᱳᱞᱴᱨᱤ ᱠᱷᱮᱞ ᱫᱚ ᱠᱷᱟᱹᱞᱤ ᱚᱱᱟ ᱫᱚ ᱯᱳᱞᱴᱨᱤ ᱠᱷᱮᱞ ᱢᱮᱱᱛᱮ ᱦᱮᱸ ᱯᱨᱟᱭᱤᱡᱽ ᱨᱟᱠᱟᱵ ᱮᱱᱟ ᱯᱳᱞᱴᱨᱤ ᱠᱚ ᱨᱟᱠᱟᱵ ᱮᱱᱟ ᱯᱟᱸᱪ ᱠᱤᱞᱳ ᱥᱮ ᱪᱮᱦᱨᱟ ᱠᱟᱛᱷᱟ ᱵᱮᱥ ᱠᱟᱛᱷᱟ ᱠᱟᱱᱟ ᱯᱨᱟᱭᱤᱡᱽ ᱦᱮᱡ ᱠᱟᱱᱟ ᱠᱷᱮᱞ ᱠᱟᱛᱮ ᱯᱨᱟᱭᱤᱡᱽ ᱦᱮᱡ ᱠᱟᱱᱟ ᱵᱮᱥ ᱠᱟᱛᱷᱟ ᱠᱟᱱᱟ ᱥᱮᱭ ᱫᱚ ᱵᱟᱝ ᱯᱳᱞᱴᱨᱤ ᱟᱹᱜᱩ ᱦᱩᱭᱮᱱᱟ ᱟᱹᱜᱩ ᱠᱟᱛᱮᱫ ᱡᱟᱦᱟᱸᱭ ᱠᱚ ᱠᱚ ᱠᱷᱮᱞ ᱞᱮᱫᱟ ᱠᱷᱮᱞᱳᱰᱤᱭᱟᱹ ᱠᱚ ᱠᱚ ᱛᱟᱦᱮᱸ ᱞᱮᱱᱟ ᱩᱱᱠᱩ ᱵᱟᱝ ᱠᱚ ᱤᱭᱟᱹ ᱠᱮᱫᱟ ᱠᱟᱛᱷᱟ ᱠᱚ ᱨᱚᱲ ᱠᱮᱫᱟ ᱵᱟᱝ ᱡᱮ ᱯᱨᱟᱭᱤᱡᱽ ᱢᱟᱛᱚ ᱦᱮᱡ ᱟᱠᱟᱱ ᱜᱮ ᱥᱤᱨᱯᱟᱹ ᱢᱟᱛᱚ ᱦᱮᱡ ᱟᱠᱟᱱ ᱜᱮ ᱛᱟᱯᱚᱨ ᱛᱟᱦᱚᱞᱮ ᱱᱚᱣᱟ ᱴᱷᱮᱱᱟᱜ ᱫᱚ ᱯᱳᱞᱴᱨᱤ ᱥᱤᱢ ᱵᱚᱱ ᱤᱭᱟᱹ ᱟᱠᱟᱫ ᱠᱚᱣᱟ ᱟᱹᱜᱩ ᱟᱠᱟᱫ ᱠᱚᱣᱟ ᱵᱚᱱ ᱥᱤᱨᱯᱟᱹ ᱛᱟᱦᱞᱮ ᱱᱚᱣᱟ ᱨᱮᱱ ᱫᱚ ᱟᱵᱚ ᱫᱚ ᱯᱟᱹᱣᱨᱟᱹ ᱠᱟᱹᱴᱤᱡ ᱵᱚᱱ ᱟᱹᱜᱩᱭᱟ ᱯᱟᱹᱣᱨᱟᱹ ᱵᱚᱱ ᱧᱩᱭᱟ ᱯᱟᱹᱣᱨᱟᱹ ᱧᱩ ᱠᱟᱛᱮᱫ ᱚᱱᱠᱟ ᱠᱟᱛᱮᱫ ᱡᱟ ᱧᱤᱫᱟᱹᱭᱟᱠᱚ ᱡᱟ ᱧᱤᱫᱟᱹ ᱠᱟᱛᱮᱫ ᱚᱱᱠᱟ ᱠᱟᱛᱮᱫ ᱩᱱᱠᱩ ᱚᱱᱟ ᱠᱷᱟᱹᱛᱤᱨ ᱛᱮᱜᱮ ᱯᱳᱞᱴᱨᱤ ᱠᱷᱮᱞ ᱫᱚᱠᱚ ᱠᱩᱥᱤᱭᱟᱜᱼᱟ ᱟᱨ ᱪᱮᱛᱟᱱ ᱯᱚᱨᱡᱟᱭ ᱨᱮ ᱡᱟᱦᱟᱸᱭ ᱠᱚ ᱡᱮᱢᱚᱱ ᱠᱞᱟᱵᱽ ᱠᱷᱮᱞ ᱨᱮ ᱟᱵᱚᱨᱮᱱ ᱥᱟᱱᱛᱟᱲ ᱜᱤᱫᱟᱹᱨ ᱠᱚ ᱮᱭ ᱫᱚ ᱵᱟᱝ ᱡᱮ ᱠᱞᱟᱵᱽ ᱠᱷᱮᱞ ᱫᱚ ᱩᱱᱟᱹᱜ ᱜᱟᱱ ᱜᱤᱫᱟᱹᱨ ᱵᱟᱝ ᱠᱚ ᱪᱟᱞᱟᱜᱼᱟ ᱛᱟᱣ ᱡᱟᱦᱟᱸ ᱛᱤᱱᱟᱹᱜ ᱠᱚ ᱪᱟᱞᱟᱜ ᱨᱮᱦᱚᱸ ᱟᱵᱚᱨᱮᱱ ᱥᱟᱱᱛᱟᱲ ᱜᱤᱫᱟᱹᱨ ᱟᱸᱡᱚᱢ ᱮᱫᱟᱵᱮᱱ ᱥᱮ ᱟᱸᱡᱚᱢ ᱮᱫᱟᱢ ᱥᱮ ᱵᱟᱝ
ᱦᱮᱸ ᱟᱡᱚᱢ
ᱦᱩᱸ ᱦᱩᱸ ᱟᱵᱚᱨᱮᱱ ᱡᱟᱦᱟᱸ ᱛᱤᱱᱟᱹᱜ ᱤᱭᱟᱹ ᱛᱟᱠᱚ ᱥᱟᱱᱛᱟᱲ ᱜᱤᱫᱟᱹᱨ ᱠᱚ ᱠᱚ ᱪᱟᱞᱟᱜ ᱠᱟᱱᱟ ᱠᱞᱟᱵᱽ ᱠᱷᱮᱞ ᱩᱱᱠᱩ ᱚᱣᱟᱨ ᱵᱷᱤᱛᱤᱨ ᱨᱮ ᱡᱮᱢᱚᱱ ᱡᱟᱢᱥᱮᱫᱽᱯᱩᱨ ᱠᱞᱟᱵᱽ ᱨᱮ ᱛᱤᱱᱟᱹᱜ ᱛᱤᱱ ᱪᱟᱨ ᱥᱟᱞ ᱞᱟᱦᱟ ᱠᱚᱨᱮᱱᱟᱜ ᱜᱮ ᱠᱟᱛᱷᱟ ᱠᱟᱱᱟᱭ ᱜᱳᱨᱟ ᱪᱟᱸᱫ ᱮ ᱪᱟᱞᱟᱣ ᱞᱮᱱᱟᱭ ᱩᱱᱤ ᱡᱟᱢᱥᱮᱫᱽ ᱯᱩᱨ ᱤᱭᱟᱹ ᱯᱷᱩᱴᱵᱚᱞ ᱤᱭᱟᱹᱛᱮ ᱠᱷᱮᱞᱮᱫ ᱛᱟᱦᱮᱱᱟᱭ ᱠᱞᱟᱵᱽ ᱛᱮ ᱚᱸᱰᱮ ᱠᱷᱚᱱᱟᱜ ᱠᱷᱮᱞ ᱠᱟᱛᱮᱫ ᱩᱱᱤ ᱟᱵᱟᱨ ᱩᱱᱤ ᱪᱮᱫ ᱠᱷᱟᱹᱛᱤᱨ ᱛᱮᱠᱚ ᱵᱟᱫ ᱟᱠᱟᱫᱮᱭᱟ ᱩᱱᱤ ᱮᱭ ᱠᱟᱨᱚᱱ ᱛᱮᱜᱮ ᱠᱚ ᱵᱟᱫ ᱟᱠᱟᱫᱮᱭᱟ ᱩᱱᱤ ᱡᱮ ᱟᱵᱚ ᱥᱟᱱᱛᱟᱲ ᱱᱮᱛᱟᱨ ᱚᱱᱮ ᱢᱤᱫ ᱨᱚᱠᱚᱢ ᱦᱮᱣᱟ ᱯᱟᱹᱣᱨᱟᱹ ᱧᱩ ᱠᱚ ᱛᱟᱨᱯᱚᱨᱮ ᱚᱱᱛᱮ ᱡᱷᱟᱲᱠᱷᱚᱸᱰ ᱥᱮᱫ ᱛᱚ ᱵᱮᱥᱤ ᱟᱵᱟᱨ ᱚᱱᱟ ᱤᱭᱟᱹ ᱥᱤᱢ ᱛᱩᱯᱩᱫ ᱠᱚ ᱦᱩᱭᱩᱜ-ᱟ ᱛᱚ ᱫᱚᱢᱮ ᱠᱟᱹᱣᱰᱤ ᱫᱚᱢᱮ ᱵᱟᱹᱲᱛᱤ ᱵᱟᱹᱲᱛᱤ ᱥᱤᱢ ᱛᱩᱯᱩᱜ ᱨᱮᱠᱚ ᱞᱟᱜᱟᱣᱭᱟ ᱟᱫᱚ ᱩᱱᱤ ᱢᱤᱫ ᱫᱷᱟᱣ ᱥᱮᱱ ᱟᱠᱟᱱ ᱛᱟᱦᱮᱸᱫ ᱚᱱᱠᱟ ᱦᱟᱺᱰᱤ ᱠᱚᱭ ᱧᱩ ᱞᱮᱫᱟ ᱟᱨ ᱡᱷᱟᱲᱠᱷᱚᱸᱰ ᱨᱮᱱ ᱜᱤᱫᱟᱹᱨ ᱢᱟᱛᱚ ᱦᱟᱺᱰᱤ ᱫᱚᱠᱚ ᱧᱩᱭ ᱜᱮᱭᱟ ᱛᱟᱯᱚᱨᱮ ᱠᱟᱹᱣᱰᱤ ᱠᱚ ᱚᱸᱰᱮ ᱞᱟᱜᱟᱣ ᱵᱟᱲᱟᱭᱮᱫ ᱛᱟᱦᱮᱱᱟᱭ ᱠᱞᱟᱵᱽ ᱨᱮᱱ ᱠᱚ ᱧᱮᱞ ᱵᱟᱲᱟ ᱠᱮᱫᱮᱭᱟ ᱢᱤᱫ ᱵᱟᱨ ᱦᱚᱲ ᱢᱟᱨᱟᱝ ᱢᱟᱨᱟᱝ ᱤᱭᱟᱹ ᱠᱚᱨᱮ ᱡᱟᱦᱟᱸᱭ ᱠᱚ ᱢᱮᱱᱟᱜ ᱠᱚᱣᱟ ᱧᱮᱞ ᱵᱟᱲᱟ ᱠᱟᱛᱮ ᱠᱚ ᱚᱱᱠᱟ ᱠᱟᱛᱮᱫ ᱠᱚ ᱢᱮᱛᱟᱣ ᱫᱮᱭᱟ ᱛᱟᱦᱚᱞᱮ ᱟᱢᱫᱚ ᱱᱚᱜᱼᱚ ᱱᱚᱝᱠᱟ ᱩᱱᱟᱹᱜ ᱢᱟᱨᱟᱝ ᱠᱞᱟᱵᱽ ᱨᱮᱢ ᱠᱷᱮᱞᱚᱜ ᱠᱟᱱᱟ ᱠᱞᱟᱵᱽ ᱨᱮ ᱠᱷᱮᱞ ᱠᱟᱛᱮ ᱡᱟᱦᱟᱸᱭ ᱠᱞᱟᱵᱽ ᱟᱭ ᱮᱥ ᱮᱞ ᱠᱚᱨᱮᱭ ᱠᱷᱮᱞᱟ ᱩᱱᱤ ᱠᱮᱞᱟᱵᱽ ᱨᱮᱱ ᱟᱢ ᱢᱮᱢᱵᱟᱨ ᱦᱩᱭ ᱠᱟᱛᱮᱜ ᱵᱟᱝ ᱦᱚᱲ ᱦᱩᱭ ᱠᱟᱛᱮᱫ ᱟᱢ ᱚᱱᱛᱮ ᱡᱮ ᱤᱭᱟᱹ ᱠᱷᱮᱞᱮᱢ ᱪᱟᱞᱟᱜ ᱠᱟᱱᱟ ᱠᱷᱮᱞ ᱨᱮᱛᱚᱢ ᱥᱮᱱᱚᱜ ᱠᱟᱱ ᱜᱮᱭᱟ ᱛᱟᱨ ᱯᱚᱨᱮ ᱦᱟᱺᱰᱤᱢ ᱧᱩᱭᱮᱫᱟ ᱚᱸᱰᱮ ᱢᱤᱫᱴᱮᱡ ᱠᱞᱟᱵᱽ ᱨᱮᱱᱟᱜ ᱧᱩᱛᱩᱢ ᱵᱟᱹᱲᱤᱡᱚᱜ ᱠᱟᱱᱟ ᱚᱱᱠᱟ ᱠᱟᱛᱮᱫ ᱩᱱᱤ ᱫᱚᱠᱚ ᱚᱰᱳᱠ ᱠᱟᱫᱮᱭᱟ ᱚᱱᱮ ᱚᱱᱠᱟ ᱟᱨ ᱵᱟᱠᱷᱟᱱ ᱮᱢᱚᱱ ᱫᱚ ᱵᱟᱝ ᱡᱮ ᱵᱟᱝᱠᱚ ᱥᱮᱱᱚᱜ ᱠᱟᱱᱟ ᱟᱵᱚᱨᱮᱱ ᱜᱚᱝᱠᱮ ᱥᱟᱱᱛᱟᱲ ᱜᱤᱫᱟᱹᱨᱟᱹ ᱫᱚ ᱥᱮᱱ ᱫᱚᱠᱚ ᱥᱮᱱᱚᱜ ᱠᱟᱱ ᱜᱮᱭᱟ ᱟᱹᱰᱤ ᱡᱷᱟᱹᱞ ᱤᱭᱟᱹ ᱫᱷᱟᱹᱨᱤᱡ ᱨᱮᱠᱚ ᱥᱮᱱᱚᱜ ᱠᱟᱱᱟ ᱥᱮᱱᱚᱜ ᱠᱟᱱᱟ ᱟᱨᱦᱚᱸ ᱱᱤᱡᱮᱨᱟᱜ ᱜᱟᱹᱯᱷᱤᱞᱟᱹᱛᱤ ᱛᱮᱠᱚ ᱚᱰᱚᱠ ᱠᱟᱠᱚ ᱠᱟᱱᱟ ᱵᱟᱝᱠᱚ ᱛᱟᱦᱮᱸ ᱫᱟᱲᱮᱜ ᱠᱟᱱᱟ ᱚᱸᱰᱮ ᱴᱷᱤᱠ ᱪᱮᱦᱨᱟ ᱢᱚᱛᱚ ᱦᱟᱱᱟ ᱱᱟᱣᱟ ᱵᱟᱡᱮ ᱥᱮ ᱤᱭᱟᱹ ᱠᱚ ᱢᱮᱱᱟᱜ ᱛᱟᱠᱚ ᱛᱮ ᱦᱮᱣᱟ ᱠᱚ ᱚᱱᱟ ᱠᱷᱟᱹᱛᱤᱨ ᱛᱮᱜᱮ
ᱦᱮᱸ ᱦᱮᱸ ᱟᱹᱰᱤ ᱡᱚᱛᱷᱟᱛ ᱜᱮᱢ ᱞᱟᱹᱭ ᱟᱠᱟᱫᱟ ᱦᱮᱸ ᱪᱟᱞᱟᱣᱛᱮ ᱤᱭᱟᱹ ᱵᱟᱝᱠᱚ ᱪᱟᱞᱟᱜ ᱠᱟᱱᱟ ᱚᱱᱠᱟ ᱫᱚ ᱵᱟᱝ ᱦᱟᱜ ᱪᱟᱞᱟᱜ ᱠᱟᱱ ᱜᱮ ᱢᱮᱱᱠᱷᱟᱱ ᱱᱚᱣᱟ ᱠᱷᱚᱱ ᱦᱚᱸ ᱤᱧ ᱢᱚᱱᱮᱭᱟᱹᱧ ᱟᱨᱚ ᱡᱟᱹᱥᱛᱤ ᱠᱚ ᱪᱟᱞᱟᱣ ᱫᱟᱲᱮᱭᱟᱜᱼᱟ ᱦᱮᱸᱥᱮ ᱱᱤᱛᱚᱜ ᱢᱟ ᱱᱚᱝᱠᱟ ᱞᱮᱠᱷᱟ ᱥᱩᱢᱩᱝ ᱠᱚ ᱪᱟᱞᱟᱜ ᱠᱟᱱᱟ ᱢᱮᱱᱠᱷᱟᱱ ᱯᱨᱟᱭ ᱞᱟᱹᱭ ᱫᱟᱲᱮᱭᱟᱜᱼᱟᱹᱧ ᱚᱨᱫᱷᱮᱠ ᱜᱤᱫᱽᱨᱟᱹ ᱯᱨᱚᱛᱤᱴᱤ ᱴᱤᱢ ᱨᱮ ᱥᱟᱱᱛᱟᱲ ᱜᱤᱫᱽᱨᱟᱹ ᱠᱚ ᱛᱟᱦᱮᱸ ᱫᱟᱲᱮᱭᱟᱜᱼᱟ ᱡᱚᱫᱤ ᱴᱷᱤᱠ ᱴᱷᱟᱠ ᱩᱱᱠᱩ ᱠᱚ ᱮᱸ ᱛᱟᱦᱮᱱᱟ ᱦᱮᱸᱥᱮ ᱚᱱᱟ ᱞᱟᱭᱤᱱ ᱨᱮ
ᱦᱩᱸ ᱦᱩᱸ
ᱡᱚ ᱢᱚᱬᱮ ᱦᱚᱲ ᱚᱲᱟᱜ ᱦᱚᱲ ᱢᱤᱫ ᱥᱟᱱᱛᱟᱲ ᱛᱟᱦᱮᱸ ᱫᱟᱲᱮᱭᱟᱜᱼᱟ ᱢᱚᱱᱮ ᱱᱚᱝᱠᱟ ᱜᱮᱼᱟ ᱠᱟᱨᱚᱱ ᱱᱚᱣᱟ ᱠᱷᱮᱞ ᱫᱚ ᱟᱵᱚ ᱟᱵᱚ ᱫᱚ ᱱᱟᱜ ᱟᱹᱰᱤ ᱟᱞᱜᱟ ᱛᱮᱜᱮ ᱵᱚᱱ ᱫᱟᱲᱮᱭᱟᱜᱼᱟ ᱮᱴᱟᱜ ᱦᱚᱲ ᱯᱮᱠᱴᱤᱥ ᱠᱟᱛᱮ ᱟᱵᱚ ᱟᱵᱚ ᱢᱤᱫᱴᱮᱱ ᱥᱟᱫᱷᱟᱨᱚᱱ ᱦᱚᱲ ᱞᱮᱠᱟ ᱠᱷᱮᱞ ᱫᱟᱲᱮᱭᱟᱜ᱾ ᱩᱱᱟᱹᱜ ᱵᱟᱝ ᱯᱨᱮᱠᱴᱤᱥ ᱠᱟᱛᱮ ᱦᱚᱸ ᱩᱱᱤ ᱞᱮᱠᱟᱢ ᱠᱷᱮᱞ ᱫᱟᱲᱮᱭᱟᱜᱼᱟ ᱢᱮᱱᱠᱷᱟᱱ
ᱦᱩᱸ᱾ ᱟᱨ ᱟᱹᱰᱤ ᱤᱭᱟᱹ ᱢᱮᱱᱟᱜᱼᱟ ᱦᱩᱸ᱾
ᱦᱩᱰᱤᱧ ᱦᱩᱰᱤᱧ ᱜᱤᱫᱽᱨᱟᱹ ᱠᱚ ᱠᱮᱞᱟᱵᱽ ᱠᱚᱨᱮᱜ ᱥᱟᱹᱨᱤᱜᱮ ᱫᱟᱣ ᱠᱚᱠᱚ ᱧᱟᱢ ᱮᱫᱟ᱾
ᱦᱮᱸ ᱟᱹᱰᱤ ᱜᱟᱱ ᱜᱤᱫᱟᱹᱨ ᱠᱚᱜᱮ ᱢᱮᱱᱟᱜ ᱠᱚᱣᱟ᱾ ᱦᱮᱸ ᱦᱮᱸ ᱢᱮᱱᱮᱫᱟ
ᱟᱨ ᱯᱨᱮᱠᱴᱤᱥ ᱫᱤᱱᱟᱹᱢ ᱫᱚ ᱦᱚᱭᱳᱜ ᱛᱟᱠᱚᱣᱟ ᱟᱨ ᱠᱷᱚᱵᱚᱨ ᱠᱚ ᱫᱚᱦᱚᱭ ᱦᱩᱭᱩᱜᱜᱼᱟ ᱚᱠᱟ ᱠᱚᱨᱮ ᱪᱮᱫ ᱞᱮᱠᱟ ᱠᱟᱛᱮ ᱚᱱᱟ ᱠᱮᱞᱟᱵ ᱨᱮᱧ᱾
ᱦᱮᱸ᱾ ᱦᱮᱸ᱾
ᱟᱰᱤᱢᱟᱨᱟᱱᱜ ᱟᱱᱤᱭᱟᱜ ᱡᱤᱛᱠᱟᱹᱨ᱾ ᱦᱮᱸ ᱞᱟᱹᱭ ᱢᱮ ᱪᱮᱜ ᱮᱢ ᱞᱟᱹᱭᱮᱫ ᱛᱟᱦᱮᱫ?
ᱦᱮᱸ ᱢᱮᱱᱫᱟᱹᱧ ᱫᱟ ᱟᱵᱚ ᱱᱚᱣᱟ ᱤᱭᱟᱹ ᱨᱮ ᱵᱟᱝ, ᱦᱮᱡ ᱫᱚᱠᱚ ᱦᱤᱡᱩᱜ ᱠᱟᱱᱟ ᱜᱤᱫᱟᱹᱨ ᱠᱚ ᱦᱤᱡᱩᱜ ᱠᱟᱱᱟ᱾ ᱚᱱᱮ ᱡᱮ ᱞᱟᱛᱟᱨ ᱠᱷᱚᱱᱟᱜ ᱢᱮᱫᱴᱮᱡ ᱜᱤᱫᱽᱨᱟᱹᱭ ᱦᱤᱡᱩᱜ ᱠᱟᱱᱟᱭ ᱥᱮ ᱨᱟᱠᱟᱵ ᱠᱟᱛᱮᱜ᱾ ᱩᱱᱤ ᱫᱚ ᱤᱭᱟᱹ ᱠᱟᱛᱮᱫ ᱩᱱᱟᱹᱜ ᱜᱟᱱ ᱠᱚᱥᱴᱚ ᱠᱚ ᱥᱟᱦᱟᱣ ᱠᱟᱛᱮᱫ ᱩᱱᱟᱹᱜ ᱪᱮᱛᱟᱱᱮ ᱦᱤᱡᱩᱜ ᱠᱟᱱᱟᱭ᱾ ᱩᱱᱟᱹᱜ ᱪᱮᱛᱟᱱ ᱛᱚᱭ ᱦᱤᱡᱩᱜ ᱠᱟᱱ ᱜᱮᱭᱟ᱾ ᱟᱨ ᱱᱚᱣᱟ ᱠᱚᱨᱮ ᱡᱟᱦᱟᱸᱭᱟᱜ ᱠᱟᱹᱴᱤᱡ ᱜᱟᱱ ᱛᱤ ᱠᱚ ᱢᱟᱨᱟᱝ ᱜᱮᱛᱟ ᱠᱚᱣᱟ ᱦᱟᱹᱱᱤ ᱱᱮᱛᱟ ᱥᱟᱵ ᱠᱟᱛᱮᱫ ᱱᱩᱭ ᱱᱮᱛᱟ ᱥᱟᱵ ᱠᱟᱛᱮᱮᱫ ᱦᱤᱡᱩᱜ ᱠᱟᱱᱟ ᱠᱚ, ᱠᱷᱮᱞ ᱫᱚᱭ ᱠᱷᱮᱞᱞ ᱨᱮᱦᱚᱸᱭ ᱟᱵᱚᱨ ᱨᱮᱱ ᱥᱟᱱᱛᱟᱲ ᱜᱤᱫᱟᱹᱨ ᱞᱮᱠᱟ ᱫᱚ ᱩᱱᱟᱹᱜ ᱪᱮᱦᱨᱟ ᱫᱚ ᱵᱟᱭ ᱠᱷᱮᱞ ᱫᱟᱲᱮᱭᱟᱜᱼᱟ ᱛᱟᱣ ᱩᱱᱤ ᱫᱟᱣ ᱮ ᱧᱟᱢ ᱮᱟᱭ ᱟᱵᱚ᱾ ᱟᱵᱚ ᱨᱮᱱ ᱥᱟᱱᱛᱟᱲ ᱜᱤᱫᱟᱹᱨ ᱫᱚ ᱫᱩᱲᱩᱵ ᱠᱟᱛᱮᱜ ᱜᱮ ᱛᱟᱦᱮᱱ ᱠᱟᱭ ᱥᱟᱭᱤᱰ ᱨᱮᱠᱚ ᱫᱷᱟᱨᱮ ᱨᱮᱠᱚ ᱫᱩᱲᱩᱵ ᱫᱚᱦᱚ ᱠᱟᱭ ᱠᱟᱱᱟ, ᱵᱟᱝ ᱟᱢ ᱫᱚᱞᱮ ᱟᱬᱜᱚᱢᱮᱭᱟ ᱱᱤᱛ ᱛᱚ ᱤᱭᱟᱹ ᱟᱹᱣᱨᱤ ᱦᱩᱭᱩᱜ ᱛᱟᱢᱟ᱾ ᱩᱱᱠᱩ ᱪᱮᱫ ᱞᱮᱠᱟ ᱠᱚ ᱠᱷᱮᱞ ᱫᱟ, ᱩᱱᱠᱩ ᱡᱩᱫᱤ ᱵᱟᱝᱠᱚ ᱠᱷᱮᱞ ᱫᱟᱲᱮᱭᱟᱜᱼᱟ ᱛᱟᱨᱯᱚᱨ ᱟᱢᱞᱮ ᱟᱬᱜᱚ ᱢᱮᱭᱟ᱾ ᱚᱱᱮ ᱚᱱᱠᱟ ᱠᱟᱛᱮᱫ, ᱵᱤᱥᱮᱥ ᱫᱚ ᱱᱚᱜᱼᱚ ᱱᱚᱣᱟᱴᱟᱜ ᱦᱚᱸ ᱢᱤᱫᱴᱟᱜ ᱤᱭᱟᱹ ᱠᱟᱱᱟ ᱢᱮᱱᱛᱮ ᱠᱟᱨᱚᱱ ᱠᱟᱱᱟ ᱢᱮᱱᱛᱮ ᱮᱭ ᱠᱷᱟᱹᱛᱤᱨ ᱛᱮ ᱡᱮ ᱟᱵᱚᱨᱮᱱ ᱜᱤᱫᱟᱹᱨ ᱠᱚᱦᱚᱸ ᱠᱚ ᱟᱥᱠᱮᱛᱚᱜ-ᱟ᱾ ᱪᱮᱫ ᱦᱮᱡ ᱠᱟᱛᱮᱫ ᱦᱚᱸ᱾ ᱧᱮᱞᱮᱟᱭ ᱪᱮᱫ ᱜᱤᱫᱟᱹᱨ ᱛᱮᱫ ᱫᱩᱲᱩᱵ ᱫᱚᱦᱚ ᱢᱮᱱᱟᱭᱟ, ᱵᱮᱥᱮ ᱠᱷᱮᱞ ᱫᱟ ᱚᱛᱷᱚᱪᱚ ᱛᱟᱣ ᱜᱤᱫᱟᱹᱨ ᱚᱱᱠᱟᱭ ᱫᱩᱲᱩᱵ ᱠᱟᱛᱮ ᱮᱢ ᱛᱟᱦᱮ ᱠᱟᱱᱟ ᱡᱮᱢᱚᱱ ᱚᱱᱟ ᱟᱭ ᱮᱥ ᱮᱞ ᱨᱮ ᱩᱱᱤ ᱨᱚᱵᱤ ᱦᱚᱸ ᱚᱱᱠᱟᱜᱮ ᱟᱹᱰᱤ ᱫᱤᱱ ᱫᱷᱚᱨᱮ ᱠᱚ ᱫᱩᱲᱩᱵ ᱫᱚᱦᱚ ᱞᱮᱫᱮᱭᱟ᱾ ᱡᱮ ᱩᱱᱤ ᱵᱮᱥᱮ ᱠᱷᱮᱞ ᱨᱮᱦᱚᱸᱭ ᱛᱟᱣᱠᱚ ᱫᱩᱲᱩᱵ ᱫᱚᱦᱚ ᱞᱮᱫᱮᱭᱟ᱾
ᱥᱟᱹᱨᱤᱜᱮ ᱱᱚᱣᱟ ᱦᱚᱸ ᱢᱤᱫᱴᱮᱱ ᱧᱮᱞᱜᱚᱜ ᱠᱟᱱᱟ᱾
ᱦᱮᱸ᱾
ᱦᱮᱸ ᱡᱮ, ᱥᱟᱱᱛᱟᱲ ᱜᱤᱫᱽᱨᱟᱹ ᱫᱚ ᱫᱟᱣ ᱵᱟᱠᱚ ᱮᱢᱟ ᱠᱚ ᱠᱟᱱᱟ᱾
ᱦᱮᱸ᱾
ᱨᱚᱵᱤ ᱫᱚ ᱪᱮᱫᱟᱜ, ᱚᱱᱠᱟ ᱜᱮ ᱱᱟᱦᱟᱜ ᱟᱨᱦᱚ ᱟᱭᱢᱟ ᱯᱞᱮᱭᱟᱨ ᱠᱚᱜᱮ᱾ ᱧᱮᱞᱚᱜᱚᱜᱼᱟ ᱯᱨᱟᱭᱠᱚ ᱠᱷᱮᱞᱟ ᱛᱟᱹᱣ ᱨᱮᱦᱚᱸ ᱳᱱᱠᱳ
ᱦᱩᱸ᱾
ᱠᱮᱞᱟᱰ ᱨᱮᱭᱟᱜ ᱫᱟᱣ ᱵᱟᱠᱚ ᱧᱟᱢᱟ ᱢᱮᱱᱠᱷᱟᱱ ᱢᱤᱫᱴᱮᱱ ᱯᱞᱤᱭᱟᱨ ᱡᱟᱦᱟᱸᱭ ᱫᱚ ᱚᱱᱠᱟᱱ ᱞᱳᱠᱟᱞ᱾ ᱠᱷᱮᱞ ᱥᱮ ᱚᱱᱠᱟᱱᱟᱜ ᱡᱟᱦᱱᱟᱜ ᱠᱷᱮᱞ ᱠᱚᱨᱮ ᱧᱮᱞ ᱦᱚᱸ ᱵᱟᱢ ᱧᱮᱞ ᱠᱮᱭᱟ ᱩᱱᱤ ᱠᱷᱮᱞ ᱠᱟᱱᱟ ᱚᱱᱟᱨᱮ᱾ ᱡᱟᱦᱟᱸᱭ ᱯᱞᱮᱭᱟᱨ ᱜᱮ ᱢᱤᱫᱴᱮᱱ ᱵᱟᱨᱭᱟ ᱚᱱᱠᱟᱱ ᱢᱟᱨᱮ ᱵᱷᱤᱰᱭᱳ ᱠᱚᱫᱚᱢ ᱧᱟᱢ ᱛᱟᱭᱟ ᱞᱟᱦᱟ ᱛᱮᱱᱟᱜ ᱡᱮ ᱱᱩᱜᱼᱱᱩᱭ ᱱᱚᱣᱟ ᱠᱚᱨᱮ ᱟᱹᱰᱤ ᱪᱮᱦᱨᱟᱭ ᱠᱷᱮᱞ ᱠᱟᱱ ᱛᱟᱦᱮᱜ ᱢᱮᱱᱠᱷᱟᱱ᱾ ᱦᱮᱸ ᱱᱤᱛᱚᱜ ᱡᱟᱦᱟᱸ ᱢᱟᱨᱟᱝ ᱢᱟᱨᱟᱝ ᱠᱞᱟᱵᱽ ᱠᱚᱨᱮ ᱠᱚ ᱠᱷᱮᱞ ᱠᱟᱱᱟ ᱢᱤᱫᱴᱮᱱ ᱵᱟᱨᱭᱟ ᱯᱮᱭᱟ᱾
ᱦᱮᱸ᱾
ᱟᱫᱚ ᱚᱱᱠᱟᱟᱱ ᱦᱟᱸᱜ ᱵᱟᱝ ᱧᱮᱞᱚᱜ ᱛᱟᱠᱚᱣᱟ᱾ ᱱᱚᱰᱮ ᱢᱤᱫᱴᱮᱱᱤᱡ ᱨᱟᱡᱽ ᱟᱹᱨᱤ ᱨᱮᱱᱟᱜ ᱦᱚᱸ ᱟᱹᱰᱤᱜᱮ ᱤᱭᱟᱹ ᱢᱮᱱᱟᱜᱼᱟ, ᱡᱟᱦᱟᱸᱢ ᱞᱟᱹᱭ ᱠᱮᱜ ᱢᱟᱨᱟᱝ ᱢᱟᱨᱟᱝ ᱦᱚᱲ ᱠᱚ ᱥᱟᱵ ᱦᱩᱭᱩᱜᱼᱟ᱾ ᱥᱟᱹᱨᱤᱜᱮ ᱱᱚᱣᱟ ᱫᱚ ᱤᱧᱦᱚᱧ ᱦᱮᱸ ᱥᱟᱹᱨᱤᱜᱼᱟ᱾ ᱥᱟᱹᱨᱤᱜᱮ ᱯᱷᱩᱴᱵᱚᱞ ᱨᱮ ᱱᱚᱣᱟ ᱟᱹᱰᱤᱜᱮ ᱦᱩᱭᱩᱜ ᱠᱟᱱᱟ ᱡᱟᱦᱟᱸ ᱠᱷᱟᱹᱛᱤᱨ ᱟᱵᱚᱣᱟᱜ ᱫᱤᱥᱚᱢ ᱠᱚᱨᱮᱱᱟᱜ ᱡᱟᱦᱟᱸ ᱴᱤᱢ ᱠᱚ ᱠᱷᱮᱞ ᱠᱚ ᱪᱟᱞᱟᱜ ᱠᱟᱱᱟ᱾
ᱦᱮᱸ᱾
ᱚᱱᱠᱟ ᱠᱟᱛᱮᱜ ᱡᱩᱫᱤ ᱴᱤᱢᱮᱢ ᱵᱮᱱᱟᱣ ᱠᱟᱜᱼᱟ ᱩᱱᱤ ᱠᱤ ᱟᱨᱦᱚᱸᱭ ᱠᱷᱮᱞ ᱫᱟᱲᱮᱜᱼᱟ ᱦᱟᱸᱰᱮ? ᱥᱮᱛᱟᱜ ᱯᱟᱦᱮᱨ ᱨᱮᱱ ᱴᱤᱢ ᱥᱟᱞᱟᱜ᱾
ᱦᱮᱸ᱾
ᱱᱚᱝᱠᱟ ᱠᱟᱛᱮᱜ ᱫᱚ ᱛᱤᱥ ᱦᱚᱸ ᱤᱭᱟᱹ ᱵᱟᱝ ᱦᱩᱭᱩᱜᱼᱟ᱾ ᱦᱮᱸ ᱞᱟᱹᱭ ᱢᱮ᱾
ᱦᱮᱸ ᱛᱟᱨᱯᱚᱨ ᱟᱵᱚᱨᱮᱱ ᱟᱵᱟᱨ ᱠᱤᱪᱷᱩᱜᱟᱱ ᱜᱤᱫᱟᱹᱨ ᱫᱚ ᱢᱮᱱᱟᱜ ᱠᱚᱣᱟ ᱡᱟᱦᱟᱸᱭ ᱟᱹᱰᱤ ᱵᱷᱟᱜᱮᱭ ᱠᱷᱮᱞᱟ᱾ ᱩᱱᱤ ᱟᱹᱰᱤ ᱢᱟᱨᱟᱝ ᱯᱩᱭᱥᱟᱹ ᱨᱮᱱᱟᱜ ᱦᱚᱸᱭ ᱠᱷᱮᱞᱟᱭ᱾ ᱟᱨ ᱠᱚᱢ ᱯᱩᱭᱥᱟᱹ ᱨᱮᱱᱟᱜ ᱦᱚᱭ ᱠᱷᱮᱞᱟᱭ᱾ ᱛᱚ ᱩᱱᱤ ᱤᱭᱟᱹ ᱠᱷᱮᱞᱳᱰᱤᱭᱟᱹ ᱫᱚ ᱵᱩᱡᱽ ᱞᱟᱜᱟᱣ ᱮᱭᱟ ᱤᱧ ᱡᱮ ᱩᱱᱟᱹᱜ ᱪᱮᱦᱨᱟᱧ ᱠᱷᱮᱞᱟ ᱛᱚ ᱱᱚᱣᱟ ᱠᱚᱢ ᱠᱷᱮᱞ ᱯᱳᱞᱴᱨᱤ ᱠᱷᱮᱞ ᱵᱷᱮᱲᱟ ᱠᱷᱮᱞ ᱱᱚᱣᱟ ᱠᱚᱫᱚ ᱤᱧ ᱫᱚ ᱪᱮᱫᱟᱜ ᱤᱧ ᱠᱷᱮᱞᱟ᱾ ᱤᱧ ᱩᱱᱟᱹᱜ ᱵᱮᱥ ᱤᱧ ᱠᱷᱮᱞ ᱫᱟᱲᱮᱭᱟᱜᱼᱟ᱾ ᱛᱚ ᱠᱤ ᱤᱧ ᱵᱮᱥ ᱧᱚᱜ ᱟᱜ ᱜᱤᱧ ᱠᱷᱮᱹᱞᱟ᱾ ᱦᱩᱰᱤᱧ ᱦᱩᱰᱤᱧᱮ ᱠᱷᱮᱞᱟᱭ, ᱟᱨ ᱚᱱᱟ ᱠᱚᱨᱮ ᱠᱟᱴᱟᱭ ᱵᱟᱹᱲᱤᱡᱟᱭ᱾ ᱪᱮᱛᱟᱱ ᱠᱳᱨᱴ ᱱᱟᱜ ᱠᱷᱮᱞ ᱜᱮ ᱫᱚᱨᱠᱟᱨ᱾ ᱱᱮᱛᱟᱨ ᱩᱱᱤ ᱫᱚ ᱞᱟᱹᱠᱛᱤ ᱠᱟᱱ ᱛᱟᱭᱟ᱾ ᱪᱮᱫᱟᱜ ᱦᱩᱰᱤᱧᱟᱜ ᱫᱚᱭ ᱠᱷᱮᱞᱟ ᱢᱟᱨᱟᱝᱤᱭᱟᱹ᱾
ᱦᱮᱸ᱾
ᱡᱩᱫᱤ ᱩᱱᱤ ᱵᱟᱨ ᱨᱚᱠᱚᱢᱮ ᱠᱷᱮᱞᱟ ᱠᱟᱴᱟ ᱠᱚᱫᱚ ᱵᱟᱝ
ᱦᱮᱸ ᱥᱟᱹᱨᱤ ᱜᱮ ᱱᱚᱣᱟ ᱫᱚ ᱟᱡᱦᱚᱸ ᱵᱩᱡᱽ ᱫᱚᱨᱠᱟᱨ ᱪᱮᱫᱟᱜ ᱥᱮ ᱟᱵᱚ ᱫᱚ ᱢᱮᱱᱟᱭ ᱦᱮᱸᱭᱟ ᱪᱚ ᱚᱸᱰᱮ ᱠᱷᱮᱞ ᱦᱩᱭᱩᱜ ᱪᱚ ᱪᱟᱞᱟᱜ ᱟᱵᱚᱱ ᱠᱟᱹᱴᱤᱡ ᱡᱟᱦᱟᱱᱟᱜ